ᱦᱮᱞᱳ
ᱦᱮᱞᱳ
ᱦᱮᱸ ᱡᱚᱦᱟᱨ ᱜᱮ
ᱦᱳᱭ ᱡᱚᱦᱟᱨ ᱜᱮ ᱟᱹᱞᱤᱧᱟᱜ ᱨᱚᱲ ᱵᱮᱱ ᱟᱸᱡᱚᱢᱮᱜ-ᱟ
ᱦᱳᱭ ᱦᱳᱭ ᱟᱸᱡᱚᱢᱮᱫᱼᱟ ᱞᱤᱧ ᱟᱪᱪᱷᱟ ᱱᱟᱯᱟᱭ ᱜᱮᱭᱟᱵᱮᱱ ᱛᱚ
ᱱᱟᱯᱟᱭ ᱫᱚ ᱫᱚᱢᱮ ᱱᱟᱯᱟᱭ ᱫᱚ ᱵᱟᱹᱱᱩᱜ ᱟᱠᱟᱫ ᱞᱤᱧᱟ ᱟᱨᱠᱤ ᱟᱹᱞᱤᱧ ᱫᱚ
ᱟᱪᱪᱷᱟ ᱟᱪᱪᱷᱟ ᱦᱳᱭᱛᱚ ᱴᱷᱟᱱᱰᱟ ᱜᱚᱨᱚᱢᱮᱜ ᱟᱭ ᱛᱚ ᱟᱫᱚ ᱦᱟᱸᱜ ᱦᱚᱲᱢᱚ ᱡᱤᱣᱤ ᱫᱚ ᱱᱟᱯᱟᱭ ᱱᱟᱯᱟᱭ ᱫᱚ ᱦᱟᱸᱜ ᱵᱟᱝᱵᱚᱱ ᱛᱟᱦᱮᱸᱱ ᱜᱮᱭᱟ ᱱᱤᱛᱚᱜ ᱫᱚ ᱦᱳᱭᱛᱚ
ᱟᱹᱵᱤᱱ ᱫᱚᱵᱤᱱ ᱱᱟᱯᱟᱭ ᱜᱮᱭᱟ ᱥᱮ ᱵᱟᱝᱟ?
ᱟᱹᱞᱤᱧ ᱦᱚᱸ ᱩᱱᱟᱹᱜ ᱱᱟᱯᱟᱭ ᱫᱚ ᱦᱟᱸᱜ ᱵᱟᱹᱱᱩᱜ ᱟᱠᱟᱫ ᱞᱤᱧᱟᱹ ᱱᱚᱜ ᱚᱭ ᱨᱮᱦᱮ ᱨᱮᱦᱮ ᱢᱮᱱᱟᱜ ᱟᱠᱟᱫ ᱞᱤᱧ ᱜᱮᱭᱟ ᱦᱟᱸᱜ
ᱚ ᱟᱵᱚᱦᱟᱣᱟ ᱠᱚ ᱴᱷᱤᱠ ᱵᱟᱹᱱᱩᱜ ᱠᱟᱫᱟ ᱛᱚ ᱚᱱᱟ ᱠᱷᱟᱹᱛᱤᱨ ᱛᱮᱜᱮ ᱫᱚᱢᱮ ᱟᱨᱠᱤ ᱠᱤ ᱴᱷᱟᱱᱰᱟ ᱜᱚᱨᱚᱢ ᱫᱟᱭ ᱛᱚ ᱟᱫᱚ ᱦᱟᱡ ᱫᱮᱜᱮ ᱦᱚᱲᱢᱚ ᱠᱚ ᱵᱟᱝ ᱡᱩᱛᱚᱜ ᱠᱟᱱᱟ ᱟᱨᱠᱤ
ᱦᱳᱭ ᱦᱳᱭ ᱦᱳᱭᱛᱚ ᱟᱨ ᱚᱲᱟᱜ ᱠᱚᱨᱮ ᱫᱚ ᱱᱟᱯᱟᱭ ᱜᱮᱭᱟ ᱠᱚ ᱥᱮᱮ ᱵᱟᱝ
ᱚᱲᱟᱜ ᱠᱚᱨᱮ ᱫᱚ ᱱᱟᱯᱟᱭ ᱜᱮᱭᱟ ᱠᱚ ᱱᱤᱭᱟᱹ ᱜᱷᱟᱹᱲᱤᱡ ᱫᱚ ᱟᱨ ᱟᱵᱮᱱ ᱚᱱᱛᱮ ᱜᱮ ᱪᱮᱫ ᱞᱮᱠᱟ ᱢᱮᱱᱟᱜ ᱠᱟᱜ ᱠᱚᱣᱟ?
ᱱᱟᱯᱟᱭ ᱜᱮᱭᱟ ᱠᱚ ᱱᱤᱛᱚᱜ ᱦᱟᱹᱵᱤᱡ ᱛᱮᱫᱚ ᱦᱟᱸᱜ
ᱚᱻ
ᱦᱸ ᱢᱤᱫ ᱫᱷᱟᱣ ᱟᱫᱚ ᱪᱟᱥ ᱠᱟᱹᱢᱤ ᱠᱚ ᱧᱮᱞ ᱦᱩᱭᱩᱜ ᱠᱟᱱᱟ ᱛᱚ ᱟᱫᱚ ᱴᱷᱟᱱᱰᱟ ᱠᱚᱫᱚ ᱞᱟᱜᱟᱣ ᱵᱟᱲᱟᱜ ᱠᱟᱱ ᱜᱮᱭᱟ ᱦᱟᱸᱜ
ᱦᱳᱭ ᱦᱳᱭ
ᱛᱟᱦᱞᱮ ᱟᱯᱮᱥᱮᱫ ᱪᱟᱥᱵᱟᱥ ᱠᱚᱫᱚ ᱛᱤᱱᱟᱹᱜ ᱴᱟ ᱠᱚ ᱞᱟᱦᱟ ᱟᱠᱟᱟᱜᱼᱟ?
ᱟᱞᱮ ᱥᱮ ᱪᱟᱥᱵᱟᱥ ᱱᱚᱜᱼᱚᱭ ᱫᱟᱜ ᱡᱟᱹᱲᱤ ᱵᱟᱝ ᱦᱚᱛᱮᱜ ᱛᱮᱜᱮ ᱪᱟᱥ ᱠᱟᱹᱢᱤ ᱠᱚᱫᱚ ᱩᱱᱟᱹᱜ ᱵᱟᱝ ᱞᱟᱦᱟᱣ ᱠᱟᱱᱟ᱾ ᱦᱮᱸ ᱱᱤᱛᱚ ᱟᱨᱠᱤ ᱡᱮᱢᱚᱱ ᱠᱷᱮᱛ ᱠᱚ ᱥᱟᱯᱟ ᱵᱟᱲᱟ ᱦᱩᱭᱩᱜ ᱠᱟᱱᱟ ᱟᱲᱮ ᱠᱚ ᱞᱟ ᱵᱟᱜᱟᱣ ᱠᱟᱜ ᱦᱩᱭᱩᱜ ᱠᱟᱱᱟ᱾ ᱡᱟᱹᱥᱛᱤ ᱧᱚᱜ ᱫᱟᱜ ᱡᱟᱹᱲᱤ ᱞᱮᱠᱷᱟᱱ ᱫᱚ ᱟᱫᱚ ᱨᱚᱦᱚᱭ ᱠᱚ ᱮᱦᱚᱵ ᱦᱩᱭᱩᱜᱼᱟ᱾ ᱢᱤᱫ ᱵᱟᱨ ᱦᱚᱲ ᱫᱚᱠᱚ ᱨᱚᱦᱚᱭ ᱠᱚ ᱮᱦᱚᱵ ᱟᱠᱟᱜᱼᱟ ᱡᱟᱦᱟᱸ ᱠᱚᱫᱚ ᱮ ᱤᱭᱟᱹ ᱧᱚᱜ ᱜᱮ ᱛᱟᱠᱚᱣᱟ ᱵᱟᱹᱭᱦᱟᱹᱲ ᱥᱮᱫ ᱠᱚᱨᱮ ᱫᱚ ᱫᱟᱜ ᱠᱚ ᱛᱚᱸᱵᱟᱣ ᱟᱠᱟᱱᱟ ᱦᱚᱭ ᱚᱱᱟ ᱠᱚᱨᱮ ᱡᱟᱭᱜᱟ ᱠᱚᱨᱮ ᱫᱚ ᱨᱚᱦᱚᱭ ᱠᱚ ᱮᱦᱚᱵ ᱟᱠᱟᱫᱟ ᱢᱤᱫ ᱵᱟᱨ ᱦᱚᱲ ᱫᱚ᱾ ᱦᱚᱭ
ᱦᱚᱭᱛᱚ ᱟᱫᱚ ᱦᱟᱸᱜ ᱤᱭᱟᱹ ᱪᱮᱫ ᱠᱚ ᱞᱟᱹᱭᱟ ᱱᱚᱜ-ᱚᱭ ᱡᱟᱦᱟᱸ ᱦᱚᱲᱢᱚ ᱡᱤᱣᱤ ᱵᱟᱹᱲᱤᱡ ᱠᱟᱛᱷᱟ ᱞᱟᱝ ᱞᱟᱹᱭ ᱠᱮᱫ ᱫᱚ ᱯᱩᱭᱞᱩ ᱨᱮᱜᱮ ᱟᱵᱮᱱᱟᱜ ᱦᱚᱸ ᱵᱮᱥ ᱵᱟᱹᱱᱩᱜᱼᱟ ᱟᱨ ᱟᱹᱞᱤᱧᱟᱜ ᱦᱚᱸ᱾
ᱟ ᱦᱚᱭ᱾
ᱛᱟᱦᱞᱮ ᱚᱱᱟ ᱵᱟᱨᱮ ᱛᱮ ᱠᱟᱹᱴᱤᱡ ᱞᱤᱧ ᱢᱟᱱᱮ ᱠᱩᱞᱤ ᱠᱩᱯᱞᱤ ᱵᱤᱱᱟ᱾
ᱦᱚᱭ ᱠᱩᱞᱤ ᱞᱤᱧ ᱵᱤᱱ᱾
ᱦᱮᱸ ᱞᱟᱹᱭ ᱫᱟᱞᱤᱧ ᱡᱮ ᱤᱭᱟᱹ ᱱᱚᱜᱚᱭ ᱢᱟᱱᱮ ᱱᱤᱛᱚᱜ ᱫᱚ ᱦᱚᱲᱢᱚ ᱡᱤᱣᱤ ᱦᱚᱸ ᱛᱚ ᱵᱮᱥ ᱵᱟᱝ ᱛᱟᱦᱮᱱ ᱠᱟᱱ ᱛᱟᱵᱚᱱᱟ᱾ ᱥᱮ ᱵᱟᱝᱠᱷᱟᱱ ᱥᱮᱫᱟᱭ ᱦᱚᱲᱟᱜ ᱫᱚ ᱢᱟᱱᱮ ᱩᱱᱟᱹᱜ ᱨᱩᱣᱟᱹ ᱦᱟ. ᱥᱩ ᱦᱚᱸ ᱵᱟᱝ ᱧᱮᱞ ᱧᱟᱢ ᱠᱟᱱ ᱛᱟᱦᱮᱸᱫ᱾
ᱦᱚᱭ᱾
ᱛᱟᱦᱞᱮ ᱱᱤᱛᱚᱜ ᱫᱚ ᱞᱟᱹᱭ ᱫᱟᱲᱮᱭᱟᱜᱼᱟ ᱵᱤᱱ ᱪᱮᱫ ᱠᱷ ᱠᱷᱟᱹᱛᱤᱨ ᱛᱮ ᱢᱟᱱᱮ ᱟᱵᱚ ᱫᱚ ᱱᱤᱛᱚᱜ ᱟᱹᱰᱤ ᱪᱟᱬ-ᱪᱟᱬ ᱵᱚ ᱨᱩᱟᱹ ᱦᱟᱹᱥᱩᱜ ᱠᱟᱱᱟ ᱵᱚᱞᱮ
ᱟᱵᱚ ᱱᱮᱛᱟᱨ ᱫᱚ ᱡᱮᱢᱚᱱ ᱚᱱᱟ ᱢᱟᱲᱟᱝ ᱯᱟᱦᱤᱞ ᱦᱚᱲ ᱫᱚ ᱟᱨᱠᱤ
ᱦᱳᱭ ᱦᱳᱭ
ᱡᱚ ᱵᱤᱞᱤ ᱠᱚ ᱡᱚᱢ ᱠᱟᱛᱮᱫ ᱟᱹᱰᱤ ᱢᱟᱱᱮ ᱩᱱᱫᱚ ᱚᱱᱠᱟᱱᱟᱜ ᱵᱤᱥ ᱡᱤᱱᱤᱥ ᱦᱚᱸ ᱵᱟᱝᱠᱚ ᱡᱚᱢᱮᱫ ᱛᱟᱦᱮᱸᱜ ᱛᱚ ᱱᱮᱛᱟᱨ ᱫᱚ ᱡᱟᱦᱟᱱᱟᱜ ᱜᱮᱵᱚᱱ ᱡᱚᱢᱟ᱾ ᱟᱨᱠᱤ ᱮ ᱵᱤᱥ ᱠᱚ ᱥᱟᱨ ᱠᱚ ᱟᱹᱰᱤ ᱱᱟᱱᱟ ᱨᱚᱠᱚᱢᱟᱜ ᱵᱚᱱ ᱮᱢᱟᱜ ᱠᱟᱱᱟ᱾ ᱮᱢ ᱠᱟᱛᱮᱜ ᱵᱚᱱ ᱦᱟᱨᱟ ᱦᱚᱪᱚᱭᱮᱫᱟ ᱟᱨ ᱚᱱᱟ ᱠᱚᱵᱚᱱ ᱡᱚᱢ ᱮᱫᱟ ᱥᱚᱵᱡᱤ ᱠᱚᱦᱚᱸ ᱟᱨᱠᱤ ᱡᱟᱦᱟᱸ ᱵᱚᱱ ᱠᱤᱨᱤᱧ ᱟᱠᱷᱨᱤᱧ ᱠᱟᱛᱮ ᱵᱚᱱ ᱡᱚᱢ ᱮᱫᱟ ᱚᱱᱟ ᱠᱚᱦᱚᱸ ᱟᱹᱰᱤ ᱟᱭᱢᱟ ᱜᱟᱱ ᱤᱭᱟᱹ ᱠᱚ ᱢᱮᱱᱟᱜ ᱟᱠᱟᱫᱟ ᱟᱨᱠᱤ ᱵᱤᱥ ᱡᱤᱱᱤᱥ ᱠᱚ᱾ ᱠᱚ ᱮᱢᱟᱜ ᱠᱟᱱ ᱜᱮᱭᱟ ᱡᱮ ᱵᱷᱟᱜᱮ ᱛᱟᱦᱮᱱ ᱞᱟᱹᱜᱤᱫ ᱥᱮ ᱵᱷᱟᱜᱮ ᱫᱚᱦᱚᱭ ᱞᱟᱹᱜᱤᱫ ᱛᱮ
ᱟᱪᱪᱷᱟ ᱟᱪᱪᱷᱟ ᱦᱮᱸ ᱢᱟᱱᱮ ᱴᱟᱴᱠᱟ ᱡᱟᱛᱮ ᱧᱮᱞᱚᱜ ᱢᱟ ᱵᱟᱝ
ᱦᱳᱭ ᱟᱨ ᱢᱟᱲᱟᱝ ᱛᱮᱫᱚ ᱚᱱᱟ ᱠᱚ ᱚᱱᱠᱟᱱᱟᱜ ᱡᱤᱱᱤᱥ ᱫᱚ ᱵᱟᱝ ᱛᱟᱦᱮᱸ ᱠᱟᱱᱟ ᱛᱚ ᱢᱟᱲᱟᱝ ᱫᱚ ᱤᱭᱟᱹ ᱵᱤᱨ ᱵᱩᱨᱩ ᱠᱚᱨᱮᱱᱟᱜ ᱡᱚ ᱵᱤᱞᱤ ᱠᱚ ᱡᱚᱢ ᱠᱟᱛᱮᱜ ᱜᱮᱠᱚ ᱛᱟᱦᱮᱱ ᱠᱟᱱ ᱛᱟᱦᱮᱸᱜᱼᱟ ᱟᱨ ᱡᱮᱢᱚᱱ ᱜᱩᱦᱩᱢ ᱠᱚ ᱜᱩᱦᱩᱢ ᱞᱳᱵᱳᱜ ᱠᱚ ᱥᱮ ᱪᱮᱫ ᱞᱮᱠᱟ ᱠᱚ ᱡᱚᱱᱰᱨᱟ ᱤᱭᱟᱹ ᱠᱚᱦᱚᱸ ᱚᱱᱟ ᱠᱚᱠᱚ ᱡᱚᱢᱮᱫ ᱛᱟᱦᱮᱸᱼᱟ ᱟᱫᱚ ᱩᱱᱫᱚ ᱦᱚ ᱵᱷᱟᱜᱮ ᱵᱷᱟᱜᱮ ᱡᱚᱢᱟᱜ ᱠᱚᱜᱮ ᱠᱚ ᱡᱚᱢ ᱟᱠᱟᱫᱟ ᱥᱮ ᱟᱫᱚ ᱚᱱᱟ ᱫᱚ ᱚᱱᱠᱟ ᱫᱟᱲᱮ ᱦᱚᱸ ᱛᱟᱦᱮᱸ ᱠᱟᱱ ᱛᱟᱠᱚᱣᱟ ᱩᱱᱫᱚ ᱫᱚᱢᱮᱜ ᱜᱮ ᱩᱱᱟᱹᱜ ᱨᱩᱣᱟᱹ ᱦᱟᱹᱥᱩ ᱫᱚ ᱵᱟᱝᱠᱚ ᱨᱩᱣᱟᱹ ᱦᱟᱹᱥᱩᱜ ᱠᱟᱱ ᱛᱟᱦᱮᱸᱫᱼᱟ ᱟ ᱦᱳᱭ ᱟᱨ ᱩᱱᱫᱚ ᱨᱩᱣᱟᱹ ᱦᱟᱹᱥᱩ ᱛᱟᱦᱮᱸ ᱨᱮᱦᱚᱸ ᱠᱚ ᱰᱟᱠᱛᱟᱨ ᱠᱚᱨᱮᱱᱟᱜ ᱨᱟᱱ ᱵᱟᱠᱚ ᱡᱚᱢᱮᱫ ᱛᱟᱦᱮᱸᱜᱼᱟ ᱥᱮ ᱩᱱᱫᱚ ᱤᱭᱟᱹ ᱨᱮᱦᱮᱫ ᱨᱟᱱ ᱚᱱᱠᱟᱱᱟᱜ ᱨᱟᱱ ᱢᱩᱨᱜᱟᱹᱱ ᱠᱚ ᱡᱚᱢ ᱠᱟᱜᱼᱟ ᱛᱚ ᱩᱱᱟᱹᱜ ᱴᱟᱜ ᱫᱚ ᱦᱳᱭᱛᱚ ᱚᱱᱟ ᱦᱚᱛᱮᱡ ᱛᱮᱜᱮ ᱨᱩᱣᱟᱹ ᱦᱟᱹᱥᱩ ᱫᱚ ᱵᱟᱝ ᱦᱩᱭ ᱟᱠᱟᱱ ᱛᱟᱠᱚᱣᱟ ᱢᱟᱲᱟᱝ ᱫᱚ ᱚᱱᱠᱟ
ᱦᱳᱭ ᱦᱳᱭ
ᱦᱳᱭ ᱟᱨ ᱱᱚᱣᱟ ᱵᱟᱨᱮᱛᱮ ᱟᱹᱵᱤᱱ ᱫᱚ ᱪᱮᱫ ᱞᱮᱠᱟ ᱪᱮᱫ ᱵᱤᱱ ᱢᱮᱱᱟ
ᱟᱹᱞᱤᱧ ᱦᱚᱸ ᱚᱱᱮ ᱟᱵᱮᱱ ᱵᱮᱱ ᱞᱟᱹᱭ ᱠᱮᱫ ᱞᱮᱠᱟ ᱜᱮᱞᱤᱧ ᱞᱟᱹᱭᱮᱜᱼᱟ ᱚᱱᱮ ᱟᱵᱚ ᱫᱚ ᱱᱤᱡᱮ ᱛᱮᱜᱮ ᱱᱤᱡᱮᱨᱟᱜ ᱦᱚᱲᱢᱚ ᱨᱮ ᱵᱮᱥ ᱵᱚᱱ ᱴᱷᱟᱞᱟᱣ ᱡᱚᱱᱚᱜ ᱠᱟᱱᱟ ᱢᱤᱫ ᱠᱟᱛᱷᱟ ᱛᱮᱫᱚ᱾
ᱦᱳᱭ
ᱪᱮᱫᱟᱜ ᱥᱮ ᱱᱮᱛᱟᱨ ᱫᱚ ᱡᱷᱚᱛᱚ ᱜᱮ ᱥᱟᱨ ᱪᱮᱫᱟᱜ ᱥᱮ ᱱᱮᱛᱟᱨ ᱫᱚ ᱡᱚᱛᱚ ᱜᱮ ᱥᱟᱨ ᱡᱟᱛᱤᱭᱚ ᱡᱤᱱᱤᱥ ᱵᱚᱱ ᱡᱚᱢ ᱮᱫᱟ ᱥᱟᱨ ᱵᱟᱝᱠᱷᱟᱡ ᱛᱚ ᱪᱮᱫ ᱦᱚᱸ ᱵᱟᱝ ᱠᱟᱱᱟ ᱥᱮ
ᱦᱳᱭ᱾
ᱱᱤᱛᱚᱜ ᱡᱚᱛᱚ ᱜᱮ ᱥᱟᱨ ᱡᱤᱱᱤᱥ ᱵᱚᱱ ᱡᱚᱢ ᱮᱫᱟ ᱚᱱᱟ ᱢᱤᱫᱴᱮᱱ ᱟᱨ ᱟᱲᱟᱜ ᱥᱟᱠᱟᱢ ᱠᱚᱦᱚᱸ ᱱᱮᱛᱟᱨ ᱫᱚ᱾ ᱢᱟᱱᱮ ᱟᱭᱢᱟ ᱡᱟᱭᱜᱟ ᱨᱮ ᱧᱮᱞ ᱧᱟᱢᱚᱜᱼᱟ ᱡᱮ ᱥᱟᱨ ᱚᱠᱛᱮᱠᱚ ᱢᱟᱱᱮ ᱥᱟᱨᱟᱜ ᱜᱮᱭᱟ ᱠᱚ ᱟᱲᱟᱜ ᱥᱟᱠᱟᱢ ᱨᱮᱦᱚᱸ
ᱦᱩᱭ
ᱥᱩᱫᱩ ᱮᱠᱢᱟᱛᱨᱚ ᱡᱟᱦᱟᱸ ᱠᱚᱨᱮ ᱱᱤᱡᱮᱛᱮ ᱚᱢᱚᱱᱚᱜ ᱾ ᱚᱱᱠᱟᱱᱟᱜ ᱠᱚᱨᱮ ᱡᱟᱦᱟᱸ ᱫᱚ ᱚᱱᱟ ᱥᱚ ᱟᱲᱟᱜ ᱠᱚ
ᱦᱳᱭ
ᱜᱟᱨᱚᱱᱰᱤ ᱟᱲᱟᱜ ᱥᱩᱫᱷᱩ ᱤᱱᱟ ᱠᱚᱨᱮ ᱜᱮ ᱥᱟᱨ ᱪᱟᱯᱟᱞ ᱵᱟᱝ ᱧᱮᱞ ᱧᱟᱢᱚᱜ ᱟᱫᱚ ᱚᱱᱟ ᱟᱲᱟᱜ ᱠᱚᱦᱚ ᱱᱤᱛᱚᱜ ᱫᱚ ᱵᱟᱝ ᱧᱮᱞ ᱧᱟᱢᱚᱜ ᱠᱟᱱᱟ ᱠᱚᱨᱟᱣ ᱦᱩᱭᱩᱜ ᱠᱟᱱᱟ ᱥᱟᱨ ᱠᱚᱵᱚᱱ ᱮᱢᱟᱜ ᱠᱟᱱᱟ ᱛᱚ ᱠᱷᱮᱛ ᱵᱟᱹᱫᱽ ᱠᱚᱨᱮ ᱟᱫᱚ ᱚᱱᱟ ᱛᱮᱜᱮ ᱦᱟᱸᱜ ᱚᱱᱟ ᱫᱚ ᱦᱟᱸᱜ ᱟᱫ ᱪᱟᱵᱟᱜ ᱠᱟᱱᱟ᱾
ᱦᱚᱭ᱾
ᱛᱚ ᱚᱱᱟ ᱥᱟᱨ ᱡᱟᱹᱛᱤ ᱟᱲᱟᱜ ᱠᱚ ᱜᱮ ᱵᱚᱱ ᱧᱟᱢᱮᱫ ᱫᱚ ᱤᱱᱟᱹ ᱠᱚᱜᱮ ᱤᱱᱟᱹ ᱠᱚ ᱡᱚᱢ ᱛᱮᱦᱚᱸ ᱱᱚᱜ-ᱚᱭ ᱟᱵᱚ ᱵᱚᱱ ᱵᱟᱹᱲᱤᱡᱚᱜ ᱠᱟᱱᱟ ᱟᱨ ᱱᱚᱜᱼᱚᱭ ᱡᱟᱦᱟᱸ ᱵᱤᱱ ᱞᱟᱹᱭ ᱠᱮᱫ ᱞᱮᱠᱟ ᱚᱱᱮ ᱥᱚᱵᱡᱤ ᱠᱚᱨᱮᱦᱚᱸ ᱢᱟᱱᱮ ᱱᱤᱛᱚᱜ ᱫᱚ ᱨᱟᱱ ᱠᱚᱠᱚ ᱮᱢᱟᱜ ᱠᱟᱱᱟ ᱴᱟᱴᱠᱟ ᱧᱮᱞ ᱞᱟᱹᱜᱤᱫ ᱛᱮ᱾ ᱛᱟᱦᱞᱮ ᱚᱱᱟ ᱠᱚ ᱡᱚᱢ ᱛᱮᱦᱚᱸ ᱵᱟᱹᱲᱤᱡᱚᱜ ᱠᱟᱱᱟ ᱵᱚᱱ᱾
ᱦᱚᱭ᱾ ᱟᱫᱚ ᱢᱟᱲᱟᱝ ᱫᱚ ᱢᱮᱱᱮᱫᱼᱟᱞᱤᱧ ᱡᱮ ᱟᱲᱟᱜ ᱥᱟᱠᱟᱢ ᱡᱚᱢ ᱠᱟᱛᱮᱫ ᱜᱮᱛᱚ ᱠᱚ ᱛᱟᱦᱮᱸ ᱠᱟᱱᱟ ᱢᱟᱲᱟᱝ ᱫᱚ᱾ ᱚᱱᱠᱟ ᱥᱚᱵᱡᱤ ᱠᱚᱦᱚᱸ ᱩᱱᱟᱹᱜ ᱫᱚ ᱵᱟᱝ ᱛᱟᱦᱮᱸ ᱠᱟᱱᱟ ᱟᱨᱠᱤ ᱢᱮᱱ ᱢᱮᱱ ᱜᱟᱱᱚᱜᱼᱟ ᱵᱟᱝ ᱥᱮ? ᱟᱨ ᱞᱟᱦᱟ ᱫᱚ ᱢᱟᱲᱟᱝ ᱫᱚ ᱟᱹᱰᱤ ᱱᱟᱱᱟ ᱨᱚᱠᱚᱢᱟᱜ ᱟᱲᱟᱜ ᱠᱚ ᱡᱚᱢ ᱠᱟᱛᱮ ᱠᱚ ᱛᱟᱦᱮᱸ ᱠᱟᱱᱟ ᱩᱱᱫᱚ ᱟᱲᱟᱜ ᱠᱚᱦᱚᱸ ᱫᱚᱢᱮ ᱦᱩᱭᱩᱜ ᱠᱟᱱ ᱛᱟᱦᱮᱸᱫ ᱵᱟᱲᱜᱮ ᱡᱷᱟᱲᱜᱮ ᱠᱚᱨᱮ ᱵᱟᱝ ᱥᱮ ᱩᱱ ᱫᱚ ᱥᱟᱨ ᱠᱚ ᱨᱮᱱᱟᱜ ᱥᱟᱨ ᱨᱮᱱᱟᱜ ᱠᱚᱱᱚ ᱤᱭᱟᱹ ᱵᱮᱵᱚᱦᱟᱨ ᱜᱮ ᱵᱟᱝ ᱛᱟᱦᱮᱸ ᱠᱟᱱᱟ ᱩᱱ ᱫᱚ ᱟᱹᱰᱤ ᱨᱚᱠᱚᱢ ᱠᱚ ᱟᱭᱢᱟ ᱨᱚᱠᱚᱢ ᱟᱜ ᱟᱲᱟᱜ ᱠᱚᱠᱚ ᱡᱚᱢ ᱠᱟᱛᱮᱫ ᱜᱮ ᱩᱱᱫᱚ ᱟᱥᱟ ᱠᱚᱜᱼᱟ ᱡᱮᱢᱚᱱ ᱟᱲᱟᱜ ᱨᱮᱫᱚ ᱡᱮᱢᱚᱱ ᱟᱹᱰᱤ ᱟᱭᱢᱟ ᱨᱚᱠᱚᱢᱟᱜ ᱵᱷᱤᱴᱟᱢᱤᱱ ᱵᱷᱤᱴᱟᱢᱤᱱ ᱠᱚ ᱢᱮᱱᱟᱜ ᱟᱠᱟᱫᱟ ᱵᱟᱝ ᱥᱮ ᱟᱨ ᱱᱮᱛᱟᱨ ᱛᱚ ᱚᱱᱟ ᱟᱲᱟᱜ ᱠᱚᱦᱚᱸ ᱛᱚ ᱚᱱᱠᱟ ᱡᱚᱢ ᱵᱟᱵᱚᱱ ᱡᱚᱢ ᱮᱫᱟ ᱡᱟᱦᱟᱸ ᱟᱵᱚ ᱥᱟᱨ ᱡᱤᱱᱤᱥ ᱜᱮᱵᱚᱱ ᱡᱚᱢ ᱮᱫᱟ ᱡᱟᱦᱟᱸ ᱥᱟᱨᱛᱮ ᱠᱚ ᱤᱭᱟᱹᱮᱫᱼᱟ ᱮᱢ ᱠᱟᱛᱮ ᱠᱚ ᱦᱟᱨᱟᱭᱮᱜᱼᱟ᱾ ᱚᱱᱠᱟᱱᱟᱜ ᱡᱤᱱᱤᱥ ᱠᱚᱵᱚ ᱜᱮ ᱵᱚᱱ ᱡᱚᱢᱮᱼᱟ ᱵᱤᱥᱤ ᱡᱟᱹᱥᱛᱤ ᱫᱚ ᱦᱩᱭᱩᱜ ᱠᱟᱱᱟ᱾ ᱱᱚᱣᱟ ᱥᱚᱵᱡᱤ ᱠᱚᱫᱚ ᱟᱹᱰᱤ ᱟᱭᱢᱟ ᱨᱚᱠᱚᱢᱟᱜ ᱵᱤᱥ ᱠᱚ ᱥᱟᱨ ᱪᱟᱯᱟᱞ ᱮᱢ ᱠᱟᱛᱮᱜ ᱠᱚ ᱢᱟᱨᱟᱝ ᱫᱟ ᱥᱮ ᱟᱨᱠᱤ ᱥᱟᱭᱤᱡ ᱠᱚᱦᱚᱸ ᱢᱟᱲᱟᱝ ᱚᱜ ᱠᱟᱱᱟ ᱡᱮᱢᱚᱱ ᱦᱩᱭ ᱦᱚᱸ ᱵᱷᱟᱜᱤ ᱦᱩᱭ ᱦᱚᱪᱚᱭ ᱮᱫᱟ ᱠᱚ ᱟᱨᱠᱤ᱾ ᱛᱚ ᱥᱟᱨ ᱫᱟᱨᱟᱭ ᱛᱮᱜᱮ ᱦᱩᱭ ᱦᱚᱪᱚᱭ ᱫᱟᱠᱚ ᱛᱚ ᱟᱫᱚ ᱚᱱᱠᱟᱱᱟᱜ ᱡᱤᱱᱤᱥ ᱠᱚᱜᱮ ᱵᱚᱱ ᱡᱚᱢᱮᱫᱼᱟ ᱟᱵᱚ ᱟᱵᱚ ᱛᱮᱜᱮ ᱤᱭᱟᱹ ᱫᱚᱵᱚᱱ ᱦᱚᱲᱢᱚ ᱠᱚᱫᱚ ᱵᱚᱱ ᱵᱟᱹᱲᱤᱡᱮᱫ ᱛᱟᱵᱚᱱᱟ ᱟᱨ ᱛᱚ ᱟᱵᱚᱦᱚᱣᱟ ᱨᱮᱱᱟᱜ ᱠᱟᱹᱴᱤᱡ ᱜᱤᱞᱢᱟᱞ ᱪᱟᱞᱟᱜ ᱠᱟᱱᱟ ᱵᱟᱝ-ᱟ ᱥᱮ?
ᱟᱪᱪᱷᱟ ᱟᱨ ᱱᱚᱜ-ᱚᱭ ᱡᱟᱦᱟᱸ ᱵᱤᱱ ᱞᱟᱹᱭ ᱠᱮᱜ ᱵᱚᱦᱟᱣᱟ ᱜᱩᱞᱢᱟᱞ ᱛᱟᱦᱞᱮ ᱚᱱᱟ ᱵᱤᱱ ᱞᱟᱹᱭ ᱫᱟ ᱱᱚᱣᱟ ᱫᱚ ᱢᱟᱱᱮ ᱱᱚᱜᱼᱚᱭ ᱡᱮᱢᱚᱱ ᱫᱟᱜ ᱡᱟᱹᱲᱤ
ᱦᱚᱭ᱾
ᱮᱸ ᱱᱮᱛᱟᱨ ᱫᱚ ᱡᱚᱛᱚ ᱜᱮ ᱰᱮᱨᱤ ᱰᱮᱨᱤ ᱛᱮ ᱦᱩᱭᱩᱜ ᱠᱟᱱᱟ ᱛᱚ ᱫᱟᱜ ᱡᱟᱹᱲᱤ ᱦᱚ᱾
ᱦᱚᱭ᱾
ᱦᱮᱸ ᱱᱚᱣᱟ ᱵᱤᱱ ᱞᱟᱹᱭ ᱫᱟᱲᱮᱭᱟᱜᱼᱟ ᱡᱮ ᱫᱟᱜ ᱡᱟᱹᱲᱤ ᱫᱚ ᱪᱤᱠᱟᱹ ᱛᱮ ᱰᱮᱨᱤᱜ ᱠᱟᱱᱟ? ᱩᱱ ᱫᱟᱨᱟᱢᱟ ᱢᱚᱸᱡᱽ ᱜᱮ ᱦᱳᱭᱳᱜ ᱠᱟᱱ ᱛᱟᱦᱮᱸᱫ ᱥᱚᱢᱚᱭ ᱨᱮᱭ ᱫᱟᱜᱽ ᱛᱟᱦᱮᱸᱫ ᱟᱥᱟᱲ ᱵᱚᱸᱜᱟ ᱵᱚᱞᱚ ᱥᱟᱶᱛᱮ ᱛᱟᱦᱚᱞᱮ ᱱᱮᱛᱟᱨ ᱫᱚ ᱪᱮᱫᱟᱜ ᱱᱚᱝᱠᱟ ᱫᱮᱨᱤᱜ ᱠᱟᱱᱟ?
ᱚᱱᱟ ᱜᱮᱛᱚ ᱟᱹᱞᱤᱧ ᱦᱚᱸ ᱥᱮᱨᱚᱠᱚᱢ ᱫᱚ ᱚᱱᱟ ᱱᱤᱭᱮᱹ ᱫᱚ ᱵᱟᱞᱤᱧ ᱞᱟᱹᱭ ᱫᱟᱲᱮᱭᱟᱜ ᱠᱟᱱᱟ
ᱟᱪᱪᱷᱟ ᱟᱪᱪᱷᱟ ᱦᱳᱭᱛᱚ
ᱛᱚ ᱧᱮᱞᱮ ᱧᱮᱞ ᱫᱟᱞᱤᱧ ᱟᱹᱞᱤᱧ ᱦᱚᱸ ᱢᱟᱲᱟᱝ ᱫᱚ ᱴᱟᱭᱤᱢ ᱨᱮᱱᱟᱜ ᱡᱤᱱᱤᱥ ᱴᱟᱭᱤᱢ ᱨᱮ ᱜᱮ ᱦᱩᱭᱩᱜ ᱠᱟᱱ ᱛᱟᱦᱮᱸᱜ-ᱟ ᱡᱮᱢᱚᱱ ᱫᱟᱜ ᱡᱟᱹᱲᱤ ᱠᱚᱫᱚ ᱴᱟᱭᱤᱯ ᱨᱮᱜᱮ ᱫᱟᱜ ᱡᱟᱹᱲᱤᱭᱮᱫ ᱛᱟᱦᱮᱸᱜ ᱮ ᱟᱨ ᱱᱮᱛᱟᱨ ᱫᱚ ᱴᱟᱭᱤᱢ ᱨᱮᱱᱟᱜ ᱫᱟᱜ ᱴᱟᱭᱤᱢ ᱨᱮ ᱴᱟᱭᱤᱢ ᱨᱮᱱᱟᱜ ᱡᱤᱱᱤᱥ ᱴᱟᱭᱤᱢ ᱨᱮ ᱵᱟᱝ ᱦᱩᱭᱩᱜ ᱠᱟᱱ ᱠᱷᱟᱹᱛᱤᱨ ᱛᱮᱜᱮ ᱟᱹᱰᱤ ᱟᱭᱢᱟ ᱮᱴᱠᱮᱴᱚᱲᱮ ᱠᱚᱨᱮᱜ ᱵᱚᱱ ᱯᱟᱲᱟᱜ ᱠᱟᱱ ᱜᱮᱭᱟ ᱡᱮᱢᱚᱱ ᱪᱟᱥ ᱠᱟᱹᱢᱤ ᱠᱚᱦᱚᱸ ᱟᱹᱰᱤ ᱛᱟᱭᱚᱢᱚᱜ ᱠᱟᱱ ᱛᱟᱵᱚᱱᱟ ᱟᱨ ᱚᱱᱟ ᱠᱷᱟᱹᱛᱤᱨ ᱛᱮ ᱮᱴᱟᱜᱟᱜ ᱠᱟᱹᱢᱤ ᱠᱚᱦᱚᱸ ᱵᱟᱵᱚᱱ ᱩᱸᱻ ᱠᱚᱨᱟᱣ ᱫᱟᱲᱮᱭᱟᱜ ᱠᱟᱱᱟ ᱵᱟᱝᱟ ᱥᱮ ᱴᱷᱤᱠ ᱴᱟᱭᱤᱢ ᱚᱠᱛᱚ ᱠᱚᱨᱮ ᱚᱠᱛᱚ ᱨᱮᱱᱟᱜ ᱠᱟᱹᱢᱤ ᱚᱠᱛᱚ ᱠᱚᱨᱮ ᱵᱟᱵᱚᱱ ᱠᱚᱨᱟᱣ ᱫᱟᱲᱮᱭᱟᱜ ᱠᱟᱱᱟ
ᱦᱳᱭ ᱦᱳᱭ
ᱦᱳᱭ ᱛᱟᱦᱚᱞᱮ ᱚᱱᱮ ᱡᱮ ᱵᱤᱱ ᱠᱩᱞᱤ ᱠᱮᱫ ᱞᱤᱧᱟ ᱟᱞᱤᱧ ᱡᱮ ᱮᱸᱻ ᱚᱱᱮ ᱟᱵᱚᱦᱟᱣᱟ ᱥᱮ ᱚᱱᱮ ᱫᱟᱜ ᱡᱟᱹᱲᱤ ᱪᱮᱫᱟᱜ ᱩᱱᱟᱹᱜ ᱩᱸᱻ ᱯᱟᱛᱟ ᱯᱚᱨᱮᱜ ᱠᱟᱱ ᱛᱟᱵᱚᱱᱟ ᱥᱮ ᱪᱮᱫᱟᱜ ᱚᱱᱟ ᱱᱤᱭᱮ ᱚᱱᱟ ᱵᱟᱨᱮᱛᱮ ᱠᱤ ᱟᱵᱤᱱ ᱡᱟᱦᱟᱱᱟᱜ ᱵᱤᱱ ᱢᱮᱱ ᱫᱟᱲᱮᱭᱟᱜᱼᱟ
ᱦᱳᱭ ᱟᱹᱞᱤᱧ ᱦᱚᱸ ᱢᱟᱱᱮ ᱟᱹᱞᱤᱧᱟᱜ ᱡᱟᱦᱟᱸ ᱞᱮᱠᱟ ᱢᱚᱱᱮ ᱦᱳᱭᱳᱜᱼᱟ ᱤᱱᱟᱹ ᱠᱷᱟᱹᱛᱤᱨ ᱛᱮᱜᱮ ᱦᱟᱸᱜ ᱱᱚᱝᱠᱟ ᱫᱚ ᱦᱳᱭᱳᱜ ᱠᱟᱱᱟ ᱡᱟᱦᱟᱸ ᱫᱚ ᱚᱱᱮ ᱫᱟᱨᱮ ᱱᱟᱹᱲᱤ ᱠᱚᱵᱚᱱ ᱢᱟᱜ ᱮᱫᱟ ᱥᱮ ᱱᱤᱛᱚᱜ ᱫᱚ ᱟᱫᱚ ᱟᱵᱚ ᱫᱚ ᱛᱚ ᱦᱟᱸᱜ ᱵᱤᱨ ᱫᱤᱥᱚᱢ ᱟᱞᱮ ᱥᱮᱫ ᱫᱚ ᱡᱮᱢᱚᱱ ᱵᱤᱨ- ᱫᱤᱥᱚᱢ ᱦᱚᱲ ᱫᱟᱨᱮ ᱱᱟᱹᱲᱤ ᱛᱟᱦᱮᱸ ᱞᱮᱱᱠᱷᱟᱱ ᱚᱱᱮ ᱦᱚᱭ ᱠᱚᱦᱚᱸ ᱱᱟᱯᱟᱭ ᱦᱳᱭᱳᱜᱼᱟ ᱟᱨ ᱦᱚᱭ ᱜᱷᱩᱨᱞᱟᱹᱣ ᱞᱮᱱᱠᱷᱟᱡ ᱜᱮᱛᱚ ᱦᱟᱸᱜ ᱨᱤᱢᱤᱞ ᱫᱚ ᱥᱤᱨᱡᱟᱹᱜ ᱛᱟᱵᱚᱱᱟ ᱥᱮ ᱟᱫᱚ ᱦᱚᱭ ᱜᱮ ᱡᱩᱫᱤ ᱦᱟᱸᱜ ᱴᱷᱤᱠ ᱴᱷᱟᱠ ᱵᱟᱭ ᱦᱚᱭ ᱫᱟᱲᱮᱭᱟᱜᱼᱟ ᱛᱟᱦᱚᱞᱮ ᱛᱚ ᱦᱟᱸᱜ ᱨᱤᱢᱤᱞ ᱠᱚ ᱵᱟᱝ ᱥᱤᱨᱡᱟᱹ ᱫᱟᱜ ᱦᱚᱸ ᱵᱟᱭ ᱡᱟᱹᱲᱤ ᱫᱟᱲᱮᱭᱟᱜᱼᱟ ᱟᱨ ᱛᱟᱦᱞᱮ ᱫᱟᱨᱮ ᱱᱟᱹᱲᱤ ᱠᱚ ᱢᱟᱜ ᱮᱫᱟ ᱤᱱᱟᱹ ᱠᱷᱟᱹᱛᱤᱨ ᱠᱷᱟᱹᱛᱤᱨ ᱛᱮᱦᱚᱸ ᱚᱱᱠᱟ ᱫᱟᱜ ᱡᱟᱹᱲᱤ ᱵᱟᱝ ᱦᱩᱭᱩᱜ ᱠᱟᱱᱟ ᱟᱨ ᱱᱚᱜᱼᱚᱭ ᱡᱟᱦᱟᱸ ᱤᱭᱟᱹ ᱚᱛ ᱨᱮ ᱚᱛ ᱢᱟᱱᱮ ᱚᱛ ᱦᱟᱥᱟ ᱠᱚᱦᱚᱸ ᱱᱤᱛᱚᱜ ᱫᱚ ᱢᱟᱱᱮ ᱱᱚᱥᱴᱚᱜ ᱠᱟᱱᱟ ᱦᱮᱸ ᱟᱫᱚ ᱚᱛ ᱦᱟᱥᱟ ᱚᱱᱮ ᱡᱮᱢᱚᱱ ᱚᱛ ᱦᱟᱥᱟ ᱦᱚᱸ ᱱᱚᱥᱴᱚᱜ ᱠᱟᱱ ᱛᱟᱵᱚᱱᱟ ᱟᱨ ᱚᱱᱮ ᱪᱮᱫ ᱠᱚ ᱞᱟᱹᱭᱟ ᱮ ᱚᱱᱮ ᱱᱮᱛᱟᱨ ᱫᱤᱱ ᱫᱚ ᱚᱱᱮ ᱯᱞᱟᱥᱴᱤᱠ ᱠᱚ ᱤᱭᱟᱹ ᱠᱚᱦᱚᱸ ᱫᱚᱢᱮ ᱵᱟᱹᱲᱛᱤ ᱠᱟᱱᱟ ᱟᱵᱚ ᱱᱚᱣᱟ ᱫᱷᱟᱹᱨᱛᱤᱯᱩᱨᱤ ᱨᱮ
ᱦᱳᱭ
ᱟᱨ ᱚᱱᱟ ᱯᱞᱟᱥᱴᱤᱠ ᱠᱚᱠᱚ ᱨᱟᱯᱟᱜ ᱵᱟᱲᱟᱭᱮᱫ ᱜᱮᱭᱟ ᱟᱨ ᱛᱟᱦᱞᱮ ᱚᱱᱟ ᱫᱷᱩᱸᱦᱟᱹ ᱠᱚ ᱡᱟᱦᱟᱸ ᱩᱰᱩᱠᱚᱜ ᱠᱟᱱᱟ ᱚᱱᱟ ᱨᱮ ᱦᱚᱭ ᱠᱚᱨᱮ ᱢᱮᱥᱟᱜ ᱠᱟᱱ ᱜᱮᱭᱟ ᱥᱮ ᱚᱱᱟ ᱠᱚᱦᱚᱸ ᱟᱫᱚ ᱦᱚᱭ ᱨᱮᱱᱟᱜ ᱦᱚᱸ ᱫᱩᱥᱚᱱᱚᱜ ᱠᱟᱱᱟ ᱚᱱᱟ ᱦᱚᱭ ᱠᱚ ᱫᱩᱥᱚᱱ ᱠᱷᱟᱹᱛᱤᱨ ᱜᱮ ᱦᱟᱸᱜ ᱚᱱᱟ ᱫᱟᱜ ᱡᱟᱹᱲᱤ ᱠᱚᱫᱚ ᱦᱟᱸᱜ ᱚᱱᱟ ᱞᱟᱦᱟ ᱛᱟᱭᱚᱢᱚᱜ ᱠᱟᱱ ᱛᱟᱵᱚᱱᱟ ᱦᱟᱜ ᱠᱟᱴᱤᱡ
ᱦᱳᱭ ᱟᱹᱰᱤ ᱡᱚᱛᱷᱟᱛ ᱠᱟᱛᱷᱟ ᱵᱤᱱ ᱢᱮᱱ ᱠᱮᱜᱼᱟ ᱦᱳᱭ ᱚᱱᱟ ᱠᱚ ᱡᱮᱢᱚᱱ ᱟᱹᱵᱤᱱ ᱵᱤᱱ ᱞᱟᱹᱭ ᱠᱮᱫᱼᱟ ᱟᱵᱚ ᱯᱚᱨᱤᱵᱮᱥ ᱫᱩᱥᱚᱱ ᱟᱨᱠᱤ ᱟᱵᱚ ᱢᱟ ᱫᱚᱢᱮ ᱟᱨᱠᱤ ᱵᱟᱡᱟᱨ ᱥᱟᱦᱟᱨ ᱠᱚᱨᱮ ᱯᱞᱟᱥᱴᱤᱠ ᱠᱚᱠᱚ ᱮᱢᱚᱜ ᱠᱟᱱᱟ ᱟᱨᱠᱤ ᱢᱟᱲᱟᱝ ᱠᱚᱫᱚ ᱱᱚᱣᱟ ᱫᱚ ᱱᱚᱣᱟ ᱠᱚᱫᱚ ᱱᱚᱣᱟ ᱨᱮᱱᱟᱜ ᱠᱳᱱᱳ ᱪᱚᱞ ᱜᱮ ᱵᱟᱝ ᱛᱟᱦᱮᱸ ᱠᱟᱱᱟ
ᱦᱳᱭ ᱢᱟᱲᱟᱝ ᱫᱚ ᱡᱷᱩᱲᱤ ᱠᱚ ᱛᱟᱦᱮᱸ ᱠᱟᱱᱟ ᱡᱷᱲᱤ ᱛᱮᱜᱮ ᱵᱟᱡᱟᱨ ᱠᱟᱛᱮᱜ ᱠᱚ ᱟᱹᱜᱩᱭ ᱛᱟᱦᱮᱱᱟ
ᱦᱳᱭᱛᱚ ᱚᱱᱟ ᱠᱷᱟᱹᱛᱤᱨ ᱛᱮᱜᱮ ᱟᱵᱚᱣᱟᱜ ᱡᱟᱦᱟᱸ ᱠᱚᱵᱤᱱ ᱢᱮᱱ ᱠᱮᱭᱟ ᱚᱱᱟ ᱠᱷᱟᱹᱛᱤᱨ ᱛᱮᱜᱮ ᱦᱳᱭᱛᱚ ᱯᱚᱨᱤᱵᱮᱥ ᱠᱚ ᱫᱩᱥᱚᱱ ᱠᱷᱟᱹᱛᱤᱨ ᱛᱮᱦᱚᱸ ᱚᱱᱮ ᱚᱱᱠᱟ ᱫᱟᱜ ᱡᱟᱹᱲᱤ ᱠᱚ ᱴᱷᱤᱠ ᱴᱷᱟᱠ ᱵᱟᱝ ᱦᱩᱭᱩᱜᱼᱟ ᱟᱨᱠᱤ ᱟᱨ ᱱᱮᱛᱟᱨ ᱢᱟ ᱡᱟᱦᱟᱸ ᱠᱚᱨᱮ ᱚᱱᱮ ᱫᱚᱢᱮ ᱢᱟᱨᱟᱝ ᱢᱟᱨᱟᱝ ᱯᱷᱮᱠᱴᱨᱤ ᱠᱚᱠᱚ ᱩᱰᱩᱝ ᱠᱮᱜᱼᱟ
ᱦᱳᱭ ᱠᱚᱞ ᱯᱷᱮᱠᱴᱨᱤ ᱠᱚ ᱠᱷᱟᱫᱟᱱ ᱠᱚ
ᱟᱹᱰᱤ ᱨᱚᱠᱚᱢ ᱯᱷᱮᱠᱴᱨᱤ ᱢᱮᱱᱟᱜ ᱟᱠᱟᱫᱟ ᱱᱮᱛᱟᱨ ᱫᱚ ᱛᱚ ᱦᱳᱭ ᱚᱱᱟ ᱠᱚᱨᱮ ᱡᱮᱢᱚᱱ ᱚᱱᱟ ᱠᱚᱛᱮᱦᱚᱸ ᱫᱚᱢᱮ ᱫᱷᱩᱣᱟᱹ ᱠᱚᱥᱮ ᱪᱮᱫ ᱞᱮᱠᱟ ᱠᱟᱱᱟ ᱤᱭᱟᱹ ᱠᱚ ᱩᱰᱩᱠᱚᱜ ᱠᱟᱱᱟ ᱫᱚᱢᱮ ᱚᱱᱟ ᱠᱚᱨᱮ ᱦᱚᱸ ᱫᱚᱢᱮ ᱫᱩᱥᱚᱱᱚᱜ ᱠᱟᱱᱟ ᱥᱮ ᱯᱚᱨᱤᱵᱮᱥ ᱠᱚ ᱚᱱᱟ ᱠᱚᱫᱚ ᱦᱳᱭᱛᱳ ᱵᱟᱹᱲᱤᱡᱚᱜ ᱠᱟᱱ ᱛᱟᱵᱚᱱᱟ ᱦᱳᱭ ᱟᱨ ᱢᱟᱲᱟᱝ ᱫᱚ ᱱᱚᱣᱟ ᱴᱨᱤᱠ ᱢᱮᱴᱨᱤᱠ ᱠᱚ ᱚᱱᱟ ᱠᱚᱨᱮ ᱫᱚ ᱵᱟᱝ ᱛᱟᱦᱮᱸ ᱠᱟᱱᱟ ᱥᱮ ᱪᱮᱫ ᱜᱮ ᱢᱟᱲᱟᱝ ᱫᱚ ᱱᱟᱯᱟᱭ ᱜᱮ ᱛᱟᱦᱮᱸ ᱠᱟᱱᱟ
ᱦᱳᱭ ᱵᱤᱥᱤ ᱫᱚ ᱚᱱᱟ ᱠᱚᱭᱞᱟ ᱠᱷᱟᱫᱟᱱ ᱟᱨ ᱚᱱᱟ ᱠᱚᱞ ᱠᱷᱟᱫᱟᱱ ᱠᱚ ᱠᱷᱟᱹᱛᱤᱨ ᱜᱮ ᱦᱟᱸᱜ ᱤᱭᱟᱹ ᱟᱵᱚᱣᱟᱜ ᱦᱚᱭ ᱦᱤᱥᱤᱫ ᱫᱚ ᱱᱚᱥᱴᱚᱜ ᱠᱟᱱᱟ ᱠᱟᱨᱚᱱ ᱚᱸᱰᱮ ᱠᱚ ᱠᱷᱚᱱ ᱫᱚ ᱦᱟᱸᱜ ᱛᱟᱦᱚᱞᱮ ᱦᱮᱸᱫᱮ ᱜᱮ ᱩᱰᱩᱠᱚᱜᱼᱟ ᱥᱮ ᱫᱩᱸᱦᱟᱹ
ᱦᱳᱭ ᱦᱳᱭ ᱟᱫᱚ ᱢᱮᱱᱮᱫᱼᱟ ᱞᱤᱧ ᱡᱮ ᱱᱚᱜ ᱚᱚᱭ ᱡᱮ ᱚᱱᱟ ᱫᱷᱩᱣᱟᱹ ᱠᱚ ᱩᱰᱩᱠᱚᱜ ᱠᱟᱱᱟ ᱚᱱᱟ ᱠᱚᱨᱮ ᱡᱟᱭᱜᱟ ᱨᱮᱫᱚ ᱡᱮᱢᱚᱱ ᱫᱟᱜ ᱡᱟᱹᱲᱤ ᱠᱚ ᱟᱹᱞᱤᱧ ᱫᱚᱞᱤᱧ ᱟᱸᱡᱚᱢ ᱵᱟᱲᱟᱣ ᱠᱟᱜᱼᱟ ᱡᱟᱦᱟᱸ ᱨᱮ ᱟᱨᱠᱤ ᱟᱵᱚ ᱚᱱᱟ ᱡᱟᱦᱟᱸ ᱫᱩᱦᱟᱹ ᱞᱮᱠᱟ ᱡᱤᱱᱤᱥᱴᱟᱜ ᱳᱰᱳᱝᱚᱜᱼᱟ ᱚᱱᱟ ᱜᱮᱛᱚ ᱵᱟᱥᱯᱚ ᱠᱟᱛᱮ ᱪᱮᱛᱟᱱ ᱨᱟᱠᱟᱵ ᱠᱟᱛᱮ ᱚᱱᱟᱜᱮᱛᱚ ᱫᱟᱜ ᱡᱟᱹᱲᱤ ᱦᱩᱭᱩᱜᱼᱟ ᱥᱮ ᱛᱟᱦᱚᱞᱮ ᱚᱱᱟ ᱠᱚᱨᱮ ᱜᱮ ᱫᱟᱜ ᱡᱟᱹᱲᱤ ᱠᱚᱫᱚ ᱦᱩᱭᱩᱜ ᱠᱟᱱ ᱜᱮᱭᱟ ᱮᱱᱠᱷᱟᱱ ᱫᱚ ᱡᱮᱢᱚᱱ ᱚᱱᱟ ᱠᱚ ᱵᱟᱨᱮᱛᱮ ᱟᱵᱚ ᱱᱚᱣᱟ ᱠᱚᱨᱮ ᱡᱮᱢᱚᱱ ᱪᱟᱥ ᱵᱟᱥ ᱠᱟᱹᱢᱤ ᱞᱟᱹᱜᱤᱫ ᱛᱮ ᱱᱤᱛᱚᱜ ᱫᱟᱜ ᱡᱟᱹᱲᱤ ᱵᱟᱵᱚᱱ ᱧᱟᱢᱮᱼᱟ
ᱫᱟᱜ ᱡᱟᱲᱤ ᱵᱟᱝᱵᱚᱱ ᱧᱟᱢ ᱮᱫᱟ ᱚᱱᱟ ᱦᱚᱸ ᱚᱱᱟ ᱠᱷᱟᱹᱛᱤᱨ ᱦᱚᱸ ᱵᱟᱝ ᱦᱩᱭᱩᱜ ᱠᱟᱱᱟ ᱟᱨᱦᱚᱸ ᱚᱱᱠᱟ ᱟᱭᱢᱟ ᱜᱟᱱ ᱢᱟᱱᱮ ᱱᱚᱝᱠᱟ ᱠᱟᱨᱚᱱ ᱠᱚ ᱢᱮᱱᱟᱜ ᱠᱟᱫᱟ ᱤᱱᱟᱹ ᱠᱷᱟᱹᱛᱤᱨ ᱦᱚᱸ ᱵᱟᱝ ᱦᱩᱭᱩᱜ ᱠᱟᱱᱟ ᱟᱫᱚ ᱦᱟᱸᱜ ᱩᱱᱟᱹᱜ ᱠᱟᱨᱚᱱ ᱠᱚᱫᱚ ᱵᱟᱱᱟᱞᱮᱭᱟ ᱟᱫᱚ ᱦᱟᱸᱜ ᱠᱟᱹᱴᱤᱡ ᱦᱚᱲᱢᱚ ᱡᱤᱭᱣ ᱡᱚᱢ ᱧᱩ ᱠᱟᱴᱤᱡ ᱜᱟᱞᱢᱟᱨᱟᱣ ᱟᱞᱟᱝ ᱟᱪᱪᱷᱟ ᱟᱨ ᱚᱱᱮ ᱡᱟᱦᱟᱸ ᱦᱚᱲᱢᱚ ᱡᱤᱣᱤ ᱨᱮᱱᱟᱜ ᱠᱟᱛᱷᱟ ᱞᱤᱧ ᱞᱮᱭ ᱠᱮᱫ ᱚᱱᱮ ᱫᱚᱢᱮ ᱥᱟᱨ ᱡᱟᱛᱤᱭᱚ ᱡᱤᱱᱤᱥ ᱵᱚᱱ ᱡᱚᱢᱮᱫ
ᱢᱮᱱᱫᱟᱞᱤᱧ ᱟᱨ ᱱᱚᱜᱼᱚᱭ ᱱᱚᱣᱟ ᱵᱤᱱ ᱵᱚᱴᱤᱥ ᱟᱠᱟᱜᱼᱟ ᱱᱚᱜᱚᱭ ᱡᱟᱦᱟᱸ ᱤᱭᱟᱹ ᱠᱷᱮᱛ ᱵᱟᱹᱫᱽ ᱠᱚᱨᱮ ᱥᱟᱨ ᱵᱚᱱ ᱮᱢᱟᱜ ᱠᱟᱱ ᱫᱚ
ᱦᱳᱭ
ᱚᱱᱟ ᱥᱟᱨ ᱡᱚᱠᱷᱚᱱ ᱤᱭᱟᱹ ᱮᱢ ᱠᱟᱜ ᱠᱟᱱᱟ ᱵᱚᱱ ᱴᱷᱤᱠᱜᱮ ᱚᱱᱟ ᱫᱚ ᱫᱟᱨᱮᱜ ᱠᱟᱱᱟ ᱤᱭᱟᱹᱜ ᱠᱟᱱᱟ ᱡᱟᱦᱟᱸ ᱞᱟᱹᱜᱤᱫ ᱵᱚᱱ ᱮᱢᱟᱜ ᱠᱟᱱᱟ ᱴᱷᱤᱠᱜᱮ ᱚᱱᱟ ᱦᱩᱭᱩᱜ ᱠᱟᱱᱟ ᱡᱚᱠᱷᱚᱱ ᱦᱟᱸᱜ ᱚᱱᱟ ᱚᱱᱟ ᱵᱚᱱ ᱜᱩᱴᱭᱟᱹᱣ ᱠᱮᱫ ᱚᱱᱟ ᱪᱟᱥ
ᱦᱳᱭ
ᱤᱱᱟᱹ ᱯᱚᱨᱮ ᱡᱩᱫᱤ ᱢᱚᱱᱮ ᱠᱟᱜ ᱢᱮ ᱫᱚᱢᱮᱭ ᱫᱟᱜ ᱠᱮᱫᱟᱭ ᱵᱟᱱ ᱮᱱᱟ ᱟᱫᱚ ᱛᱟᱦᱚᱞᱮ ᱦᱟᱜ ᱚᱱᱟ ᱫᱟᱜ ᱫᱚ ᱦᱟᱸᱜ ᱟᱫᱚ ᱜᱟᱹᱰᱤᱹᱭᱟ ᱥᱮᱡ ᱟᱹᱛᱩ ᱵᱚᱞᱚᱜ
ᱦᱳᱭ
ᱟᱫᱚ ᱜᱟᱹᱰᱤᱭᱟᱹ ᱥᱮᱜ ᱟᱹᱛᱩ ᱵᱚᱞᱚ ᱞᱮᱱᱠᱷᱟᱡ ᱫᱚᱦᱟᱸᱜ ᱟᱵᱚᱣᱟᱜ ᱦᱚᱲᱢᱚ ᱨᱮᱦᱚᱸ ᱚᱱᱟ ᱫᱚ ᱞᱟᱜᱟᱣᱚᱜ ᱠᱟᱱᱟ ᱟᱨ ᱚᱱᱟ ᱜᱟᱹᱰᱤᱭᱟᱹ ᱡᱟᱦᱟᱸᱛᱤᱱᱟᱹᱜ ᱦᱟᱹᱠᱩ ᱠᱚ ᱛᱟᱦᱮᱸ ᱠᱟᱱᱟ ᱮᱱᱛᱮ
ᱦᱳᱭ
ᱩᱱᱠᱩ ᱦᱟᱹᱠᱩ ᱴᱷᱮᱡ ᱦᱚᱸ ᱚᱱᱟ ᱫᱚ ᱪᱟᱞᱟᱜ ᱠᱟᱱᱟ ᱟᱨ ᱛᱟᱦᱚᱞᱮ ᱡᱟᱦᱟᱸᱭ ᱵᱟᱠᱚ ᱥᱟᱦᱟᱣ ᱫᱟᱲᱮᱭᱟᱜ ᱠᱟᱱᱟ ᱩᱱᱠᱩ ᱫᱚᱠᱚ ᱜᱩᱡᱩᱜ ᱠᱟᱱᱟ ᱟᱨ ᱡᱟᱦᱟᱸᱭ ᱠᱚ ᱥᱟᱦᱟᱣ ᱫᱟᱲᱮ ᱩᱱᱠᱩ ᱫᱚᱠᱚ ᱵᱟᱧᱪᱟᱜ ᱠᱟᱱᱟ ᱟᱨ ᱡᱟᱦᱟᱸᱭ ᱠᱚ ᱜᱩᱡᱩᱜ ᱠᱟᱱᱟ ᱦᱟᱸᱜ ᱟᱫᱚ ᱦᱟᱸᱜ ᱫᱟᱜ ᱛᱚ ᱵᱟᱹᱲᱤᱡᱚᱜ ᱠᱟᱱᱟ ᱥᱮ ᱟᱨ ᱚᱸᱰᱮ ᱡᱮ ᱟᱵᱚ ᱵᱚᱱ ᱛᱩᱯᱩᱜ ᱠᱟᱱᱟ ᱟᱨ ᱡᱩᱫᱤ ᱠᱚ ᱵᱟᱧᱪᱟᱜ ᱠᱟᱱ ᱜᱮᱭᱟ ᱛᱟᱦᱞᱮ ᱚᱱᱟ ᱦᱟᱠᱩ ᱥᱟᱵ ᱠᱟᱛᱮᱜ ᱩᱱᱠᱩ ᱜᱮᱛᱚ ᱟᱨᱚ ᱵᱚᱱ ᱩᱛᱩ ᱠᱚ ᱜᱮᱭᱟ ᱥᱮ ᱛᱟᱦᱚᱞᱮ ᱟᱵᱚ ᱫᱚ ᱢᱟᱱᱮ ᱦᱚᱲᱢᱚ ᱨᱮᱦᱚᱸ ᱵᱤᱥ ᱞᱟᱜᱟᱣ ᱟᱵᱚᱱ ᱠᱟᱱᱟ ᱟᱨ ᱚᱱᱮ ᱡᱚᱢ ᱦᱚᱸ ᱵᱤᱥ ᱜᱮᱵᱚᱱ ᱡᱚᱢᱮᱫᱟ ᱥᱮ
ᱦᱳᱭ ᱟᱹᱰᱤ ᱡᱚᱛᱷᱟᱛ ᱠᱟᱛᱷᱟ ᱵᱮᱱ ᱢᱮᱱ ᱠᱮᱫᱮᱜᱼᱟ ᱡᱮᱢᱚᱱ ᱳᱭ ᱚᱱᱮ ᱚᱱᱠᱟ ᱟᱵᱚ ᱡᱮᱢᱚᱱ ᱥᱟᱨ ᱤᱭᱟᱹ ᱟᱹᱰᱤ ᱨᱚᱠᱚᱢ ᱱᱟᱱᱟ ᱨᱚᱠᱚᱢ ᱵᱤᱥ ᱠᱚ ᱥᱟᱨ ᱠᱚᱵᱚᱱ ᱮᱢᱟᱜ ᱠᱟᱱᱟ ᱟᱨ ᱫᱟᱜ ᱡᱟᱹᱲᱤ ᱢᱟᱫᱽᱫᱷᱚᱢ ᱛᱮ ᱚᱱᱮ ᱜᱟᱹᱰᱤᱭᱟᱹ ᱠᱚᱨᱮ ᱵᱤᱱ ᱢᱮᱱ ᱠᱮᱫᱼᱟ ᱚᱱᱟ ᱠᱚᱨᱮ ᱢᱟ ᱪᱟᱞᱟᱜ ᱠᱟᱱ ᱜᱮᱭᱟ ᱟᱨ
ᱦᱳᱭ ᱦᱳᱭ
ᱤᱭᱟᱹ ᱠᱚ ᱠᱚᱨᱮ ᱜᱮᱵᱚᱱ ᱛᱩᱯᱩᱱᱟ ᱩᱢᱚᱜ ᱟᱵᱚᱱ ᱦᱮᱸ ᱟᱵᱚᱣᱟᱜ ᱢᱟ ᱚᱱᱠᱟᱱᱟᱜ ᱥᱮᱨᱚᱠᱚᱢ ᱡᱟᱭᱜᱟ ᱠᱚ ᱵᱟᱹᱱᱩᱜ ᱟᱠᱟᱫ ᱛᱟᱵᱚᱱᱟ ᱡᱮᱢᱚᱱ ᱩᱢ ᱞᱟᱹᱜᱤᱫ ᱛᱮᱫᱚ ᱟᱵᱚᱣᱟᱜ ᱫᱚ ᱜᱟᱹᱰᱭᱟᱹ ᱠᱚ ᱜᱟᱰᱟ ᱠᱚ ᱚᱱᱮ ᱚᱱᱠᱟ ᱟᱨᱚ ᱚᱱᱮ ᱚᱱᱠᱟᱱᱟᱜ ᱡᱟᱭᱜᱟ ᱠᱚᱨᱮ ᱜᱮ ᱛᱚ ᱱᱚᱣᱟ ᱠᱚ ᱤᱭᱟᱹ ᱫᱚ ᱢᱤᱞᱟᱹᱜ ᱠᱟᱱᱟ ᱟᱨᱠᱤ ᱱᱚᱣᱟ ᱠᱚ ᱥᱟᱨ ᱠᱚ ᱵᱤᱥ ᱠᱚ ᱡᱟᱦᱟᱸ ᱵᱚᱱ ᱮᱢ ᱮᱢᱠᱮᱜᱼᱟ ᱟᱨᱠᱤ ᱦᱳᱭ ᱚᱱᱟ ᱠᱚ ᱦᱚᱛ ᱛᱮ ᱛᱮ ᱦᱚᱸ ᱦᱚᱲᱢᱚ ᱠᱚ ᱵᱟᱹᱲᱤᱡᱚᱜ ᱠᱟᱱ ᱛᱟᱵᱚᱱᱟ ᱡᱚᱢᱼ ᱧᱩ ᱦᱚᱸ ᱵᱤᱥ ᱠᱚᱜᱮ ᱵᱚᱱ ᱡᱚᱢ ᱧᱩᱭᱮᱫᱼᱟ ᱟᱨ ᱛᱩᱯᱩ ᱵᱟᱲᱟ ᱠᱚᱨᱮ ᱟᱹᱰᱤ ᱟᱭᱢᱟ ᱨᱚᱠᱚᱢ ᱥᱮᱫ ᱛᱮ ᱟᱵᱚ ᱫᱚᱵᱚᱱ ᱤᱭᱟᱹᱪᱚᱜ ᱠᱟᱱᱟ ᱵᱟᱝᱟ
ᱦᱳᱭ ᱦᱳᱭ
ᱦᱳᱭ
ᱚᱱᱟᱜᱮ ᱦᱟᱜ ᱟᱫᱚ ᱚᱱᱟ ᱠᱷᱟᱹᱛᱤᱨ ᱜᱮ ᱦᱟᱸᱜ ᱦᱚᱲᱢᱚ ᱡᱤᱣᱤ ᱫᱚ ᱦᱟᱸᱜ ᱢᱟᱱᱮ ᱩᱱᱟᱹᱜ ᱩᱱᱟᱹᱜ ᱤᱭᱟᱹ ᱫᱚ ᱦᱟᱸᱜ ᱵᱟᱝ ᱧᱮᱞ ᱧᱟᱢ ᱠᱟᱱᱟ ᱦᱟᱸᱜ ᱩᱱᱟᱹᱜ ᱢᱟᱱᱮ ᱱᱚᱣᱟ ᱠᱚᱫᱚ ᱠᱚᱢ ᱠᱚᱢ ᱵᱤᱥ ᱵᱚᱱ ᱡᱚᱢᱮᱫᱼᱟ ᱛᱚ ᱢᱟᱱᱮ ᱢᱤᱫ ᱫᱷᱟᱣ ᱨᱮᱫᱚ ᱦᱟᱸᱜ ᱵᱟᱝᱵᱚᱱ